ᱦᱮᱸ ᱟᱸᱡᱚᱢ ᱫᱟᱵᱤᱱ ᱜᱚᱝᱠᱮ?
ᱦᱳᱭ ᱜᱚᱝᱠᱮ ᱟᱸᱡᱚᱢᱚᱜ ᱠᱟᱱᱟ᱾
ᱦᱮᱸ ᱟᱫᱚᱜ ᱡᱟᱦᱟᱸ ᱥᱟᱠᱟᱢ ᱵᱟᱠᱷᱨᱟ ᱵᱤᱱ ᱞᱟᱹᱭᱮᱫ ᱛᱟᱦᱮᱸᱫ ᱡᱟᱦᱟᱸ ᱪᱟᱥ ᱱᱮᱛᱟᱨᱟᱜ ᱪᱟᱥ ᱠᱟᱹᱢᱤ ᱦᱮᱸᱥᱮ ᱵᱟᱝ? ᱟᱨ ᱞᱟᱦᱟᱛᱮ ᱯᱷᱚᱥᱚᱞ ᱠᱚ ᱵᱷᱟᱜᱮ ᱦᱳᱭᱳᱜ ᱠᱟᱱᱛᱮ ᱚᱱᱟ ᱤᱫᱤ ᱠᱟᱛᱮᱜ ᱜᱮ ᱟᱫᱚ ᱜᱚᱢᱠᱮ ᱟᱹᱞᱤᱧ ᱡᱟᱦᱟᱸ ᱞᱤᱧ ᱞᱟᱹᱭᱫᱟ ᱡᱮ ᱡᱟᱦᱟᱸ ᱱᱮᱛᱟᱨ ᱫᱚ ᱦᱮᱸ ᱞᱟᱦᱟ ᱢᱟ ᱜᱩᱨᱤᱡ ᱠᱚ ᱚ ᱢᱟᱱᱮ ᱠᱷᱩᱵ ᱰᱟᱹᱝᱨᱤ ᱠᱟᱰᱟ ᱠᱚ ᱫᱚᱢᱮ ᱠᱚ ᱛᱟᱦᱮᱸ ᱠᱟᱱᱟ ᱛᱟᱦᱚᱞᱮ ᱜᱩᱨᱤᱡ ᱠᱚ ᱟᱹᱰᱤ ᱫᱟᱫᱩ ᱛᱟᱠᱚ ᱵᱟᱵᱟ ᱛᱟᱠᱚ ᱢᱟᱱᱮ ᱟᱹᱰᱤ ᱥᱟᱸᱜᱮ ᱥᱟᱸᱜᱮ ᱠᱚ ᱮᱢᱟᱜ ᱠᱟᱱ ᱛᱟᱦᱮᱸᱫ ᱟᱨ ᱱᱤᱛᱳᱜ ᱫᱚ ᱜᱚᱢᱠᱮ ᱚᱱᱠᱟ ᱞᱮᱠᱟ ᱚᱱᱟ ᱡᱳᱵᱚᱥ ᱤᱭᱟᱹ ᱥᱟᱨ ᱫᱚ ᱵᱟᱭ ᱧᱟᱢ ᱫᱟᱥᱮ ᱛᱟᱦᱚᱞᱮ ᱚᱱᱟ ᱫᱚ ᱠᱤᱴᱱᱟᱥᱚᱠ ᱠᱟᱹᱴᱤᱡ ᱠᱚ ᱵᱟᱹᱲᱛᱤ ᱠᱚ ᱮᱢᱟᱜ ᱠᱟᱱᱟ ᱡᱮᱢᱚᱱ ᱦᱳᱲᱳ ᱨᱚᱦᱚᱭ ᱯᱮ ᱫᱤᱱ ᱢᱟᱛᱷᱟᱭ ᱨᱮᱜᱮ ᱡᱮᱢᱚᱱ ᱜᱷᱟᱥᱢᱚᱨᱟ ᱵᱚᱱ ᱮᱢᱟᱜ ᱠᱟᱱᱟ ᱦᱮᱸ ᱜᱷᱟᱥ ᱜᱚᱡ ᱞᱟᱹᱜᱤᱫ᱾ ᱛᱟᱦᱚᱞᱮ ᱚᱱᱠᱟ ᱛᱮᱜᱮ ᱜᱚᱝᱠᱮ ᱩᱱᱠᱩ ᱠᱤᱪᱩᱣ ᱠᱚᱢᱟ ᱡᱷᱚᱛᱚ ᱠᱚ ᱞᱮᱸᱰᱮᱫ ᱠᱚ ᱡᱟᱦᱟᱸ ᱠᱚ ᱩᱱᱠᱩ ᱠᱚ ᱡᱷᱚᱛᱚ ᱠᱚ ᱜᱚᱡ ᱪᱟᱵᱟᱜ ᱠᱟᱱᱟ ᱦᱮᱸ ᱥᱮ ᱵᱟᱝ ᱛᱟᱦᱚᱞᱮ ᱟᱹᱵᱤᱱ ᱟ ᱠᱟᱹ ᱴᱤᱡ ᱦᱮᱸ ᱚᱱᱟ ᱵᱟᱠᱷᱨᱟ ᱠᱟᱹᱴᱤᱡ ᱞᱟᱹᱭ ᱟ ᱵᱤᱱ ᱡᱮ
ᱜᱚᱝᱠᱮ ᱥᱮᱫᱟᱭᱛᱚ ᱟᱨ ᱪᱮᱫ ᱢᱮᱱᱟ ᱢᱟᱨᱟᱝ ᱢᱟᱨᱟᱝ ᱠᱷᱮᱛ ᱠᱚᱦᱚᱸ ᱟᱪᱮ ᱱᱟᱦᱮᱞ ᱛᱮᱠᱚ ᱥᱤᱭᱮᱫ ᱛᱟᱦᱮᱸᱱᱟ ᱥᱟᱶᱛᱮ ᱰᱟᱝᱨᱤ ᱠᱟᱰᱟ ᱠᱚᱦᱚᱸ ᱡᱚᱲᱟ ᱡᱚᱲᱟ ᱠᱚ ᱛᱟᱦᱮᱸ ᱠᱟᱱᱟ ᱟᱨ ᱪᱮᱫ᱾
ᱦᱳᱭ ᱦᱳᱭ ᱦᱮᱸ᱾
ᱮᱸ ᱥᱟᱶᱛᱮ ᱩᱱᱠᱩᱣᱟᱜ ᱡᱟᱦᱟᱸ ᱜᱩᱨᱤᱡ ᱠᱚᱦᱚᱸ ᱟᱹᱰᱤ ᱟᱭᱢᱟᱮ ᱦᱩᱭᱩᱜ ᱠᱟᱱ ᱛᱟᱦᱮᱸᱱᱟ ᱛᱟᱦᱞᱮ ᱚᱱᱟ ᱥᱟᱨ ᱠᱚᱫᱚ ᱩᱱ ᱚᱠᱛᱚ ᱵᱟᱝ ᱛᱟᱦᱮᱸ ᱠᱟᱱᱟ ᱛᱟᱦᱞᱮ ᱜᱩᱲᱤ ᱜᱮ ᱥᱟᱨ ᱞᱮᱠᱟ ᱠᱚ ᱵᱮᱣᱦᱟᱨᱮᱫ ᱛᱟᱦᱮᱸᱱᱟ ᱟᱨ ᱪᱮᱫ᱾
ᱦᱳᱭ ᱦᱳᱭ ᱦᱮᱸ᱾
ᱟᱨ ᱩᱱ ᱚᱠᱛᱚ ᱦᱚᱸ ᱚᱱᱟ ᱠᱚᱛᱮᱜᱮ ᱯᱷᱚᱥᱚᱞ ᱠᱚᱦᱚᱸ ᱟᱹᱰᱤ ᱡᱟᱹᱥᱛᱤ ᱮᱸ ᱟᱨ ᱪᱮᱫ ᱢᱟᱱᱮ ᱦᱩᱭᱩᱜ ᱠᱟᱱ ᱛᱟᱦᱮᱸᱱᱟ᱾
ᱦᱟᱸ᱾
ᱟᱨ ᱩᱱᱠᱩᱣᱟᱜ ᱦᱚᱲᱢᱚ ᱫᱚ ᱟᱹᱰᱤ ᱠᱮᱴᱮᱡ ᱜᱮ ᱛᱟᱦᱮᱸ ᱠᱟᱱ ᱛᱠᱩᱣᱟ ᱟᱨ ᱪᱮᱫ ᱚᱱᱟ ᱡᱮᱦᱮᱛᱩ ᱵᱤᱱᱟ ᱥᱟᱨ ᱨᱮᱱᱟᱜ ᱡᱤᱱᱤᱥ ᱠᱚ ᱡᱚᱢᱮᱫ ᱛᱟᱦᱮᱸᱱᱟ ᱥᱟᱶᱛᱮ ᱩᱱᱠᱩ ᱫᱚ ᱚᱱᱠᱟᱱᱟ ᱦᱩᱰᱤᱧ ᱦᱩᱰᱤᱧ ᱡᱟᱦᱟᱸ ᱟᱡᱟᱨ ᱠᱚᱫᱚ ᱠᱚ ᱴᱮᱠᱟᱣ ᱫᱟᱨᱟᱢ ᱫᱟᱲᱮᱭᱟᱜ ᱠᱟᱱ ᱛᱟᱦᱮᱸᱱᱟ ᱾
ᱦᱮᱸ ᱦᱮᱸ ᱦᱮᱸ ᱦᱮᱸ ᱟᱫᱚ ᱜᱚᱝᱠᱮ ᱚᱱᱟ ᱦᱚᱸ ᱤᱭᱟᱹ ᱟᱨ ᱛᱟᱨᱯᱚᱨᱮ ᱱᱤᱛᱳ ᱫᱚ ᱚᱝᱠᱟ ᱧᱮᱞᱚᱜ ᱠᱟᱱᱟ ᱡᱮ ᱜᱚᱝᱠᱮ ᱢᱟᱱᱮ ᱚᱱᱟ ᱦᱟᱥᱟ ᱠᱚᱫᱚ ᱮᱠᱫᱚᱢ ᱢᱟᱱᱮ ᱟ ᱞᱟᱦᱟᱛᱮ ᱞᱮᱠᱟ ᱢᱟᱱᱮ ᱯᱷᱤᱨᱟᱹ ᱟᱹᱜᱩ ᱞᱟᱜᱟᱜ ᱮᱠᱴᱩ ᱢᱟᱱᱮ ᱟᱹᱰᱤ ᱟᱭᱢᱟ ᱜᱮ ᱢᱟᱱᱮ ᱵᱮᱥᱤ ᱢᱟᱱᱮ ᱚᱱᱟ ᱮᱢ ᱡᱮᱢᱚᱱ ᱥᱟᱨ ᱠᱚᱵᱚᱱ ᱮᱢᱟᱜ ᱠᱟᱱᱟ ᱚᱱᱟ ᱵᱟᱝ ᱮᱢ ᱠᱟᱛᱮᱫ ᱜᱟ ᱜᱚᱜᱩᱨᱤᱡ ᱠᱚ ᱮᱵᱚᱝ ᱚᱭᱱᱚ ᱚᱝᱠᱟ ᱟᱸᱜ ᱵᱟᱹᱭᱦᱟᱹᱲ ᱠᱚ ᱟᱨᱚ ᱚᱭᱱᱚ ᱥᱟᱨ ᱠᱚ ᱢᱮᱱᱟᱜᱼᱟ ᱡᱟᱦᱟᱸ ᱡᱮ ᱤᱭᱟᱹ ᱠᱚ ᱡᱳᱭᱵᱚ ᱥᱟᱨ ᱠᱚ ᱢᱮᱱᱟᱜ ᱛᱟᱵᱚᱱᱟ ᱾ ᱚᱱᱟ ᱠᱚ ᱡᱩᱫᱤ ᱵᱚᱱ ᱮᱢᱟᱜ ᱟᱵᱚᱱ ᱛᱟᱦᱚᱞᱮ ᱠᱷᱩᱵ ᱵᱷᱟᱜᱤ ᱜᱮ ᱦᱩᱭᱩᱜ-ᱟ ᱾ᱟᱫᱚ ᱴᱟᱠᱴᱟᱨ ᱛᱮ ᱵᱟᱝ ᱜᱚᱝᱠᱮ ᱩᱱᱠᱩ ᱞᱮᱸᱰᱮᱛ ᱠᱚ ᱡᱟᱦᱟᱸ ᱠᱚ ᱨᱩᱴᱟᱨ ᱱᱮᱛᱟᱨ ᱡᱟᱦᱟᱸ ᱩᱰᱩᱠ ᱠᱟᱱᱟ ᱛᱟᱦᱚᱞᱮ ᱚᱱᱠᱟ ᱛᱮᱢᱟ ᱜᱚᱝᱠᱮ ᱩᱱᱠᱩ ᱞᱮᱸᱰᱮᱫ ᱠᱚᱫᱚ ᱡᱷᱚᱛᱚ ᱠᱚ ᱤᱭᱟᱹ ᱪᱟᱵᱟᱜ ᱠᱟᱱᱟ, ᱟᱨ ᱚᱱᱠᱟ ᱞᱮᱠᱟ ᱜᱚᱝᱠᱮ ᱧᱮᱞ ᱵᱤᱱ ᱫᱚᱢᱮ ᱮᱠᱴᱟ ᱱᱟᱦᱮᱞ ᱛᱮ ᱡᱟᱦᱟᱸ ᱞᱚᱥᱚᱫᱚᱜ-ᱟ᱾ ᱟᱨ ᱴᱟᱠᱴᱟᱨ ᱛᱮ ᱚᱱᱠᱟ ᱫᱚ ᱵᱟᱝ ᱞᱚᱥᱚᱫᱚᱜ ᱠᱟᱱᱟ ᱟᱹᱵᱤᱱ ᱡᱩᱫᱤ ᱟᱬᱜᱚ ᱠᱟᱛᱮᱫ ᱵᱤᱱ ᱧᱮᱞᱟ ᱦᱮᱸ ᱥᱮ ᱵᱟᱝ ᱾
ᱦᱳᱭ ᱜᱚᱝᱠᱮ, ᱦᱳᱭ ᱜᱚᱝᱠᱮ ᱚᱱᱟ ᱦᱚᱸ ᱠᱟᱛᱷᱟ ᱴᱷᱤᱠ ᱜᱮᱵᱤᱱ ᱢᱮᱱᱫᱟ ᱢᱮᱱᱠᱷᱟᱱ ᱱᱟᱦᱟᱜ ᱡᱩᱜᱽ ᱫᱚ ᱟᱨ ᱪᱮᱫ ᱢᱮᱱᱟ ᱰᱟᱝᱨᱤ ᱠᱟᱰᱟ ᱠᱚᱦᱚᱸ ᱩᱱᱟᱹᱜ ᱠᱚ ᱠᱚᱢ ᱠᱚ ᱫᱚᱦᱚᱭᱮᱫ ᱠᱚᱣᱟ ᱥᱟᱶᱛᱮ ᱜᱩᱨᱤᱡ ᱠᱚᱦᱚᱸ ᱚᱱᱟ ᱯᱚᱨᱤᱢᱟᱱ ᱦᱚᱸ ᱟᱹᱰᱤ ᱠᱚᱢ ᱜᱮᱠᱚ ᱧᱟᱢ ᱮᱫᱟ ᱪᱮᱫ?
ᱟᱨ ᱱᱮᱛᱚᱜ ᱫᱚ ᱚᱠᱛᱚ ᱵᱟᱧ ᱪᱟᱞᱜᱮᱭᱟ ᱞᱟᱹᱜᱤᱭᱟ ᱪᱮ ᱢᱟᱨᱟᱝ ᱢᱟᱨᱟᱝ ᱠᱷᱮᱛ ᱠᱚᱦᱚᱸ ᱴᱨᱟᱠᱴᱚᱨ ᱛᱮᱠᱚ ᱥᱤᱭᱮᱫᱟ ᱾
ᱦᱩᱸ ᱩᱸ᱾
ᱦᱳᱭ ᱥᱟᱣᱛᱮ ᱢᱟᱱᱮ ᱚᱠᱛᱚ ᱟᱠᱚᱣᱟᱜ ᱵᱟᱧᱪᱟᱜ ᱠᱟᱱ ᱛᱟᱠᱚᱣᱟ ᱮᱱᱛᱮ ᱨᱮᱦᱚᱸ ᱟᱨ ᱪᱮᱫ ᱢᱟᱱᱮ ᱮᱸ ᱱᱚᱛᱮ ᱫᱚ ᱡᱟᱦᱟᱸ ᱨᱚᱦᱚᱭ ᱨᱚᱦᱚᱭ ᱜᱟᱹᱰᱤ ᱫᱚ ᱟᱞᱮ ᱥᱮᱫ ᱫᱚ ᱟᱹᱣᱨᱤ ᱦᱤᱡᱩᱜ-ᱟ ᱪᱮᱫ ᱵᱟᱠᱷᱟᱱ ᱫᱚ ᱨᱚᱦᱚᱭ ᱠᱟᱹᱢᱤ ᱫᱚ ᱟᱨ ᱪᱮᱫ ᱠᱟᱹᱢᱤᱱ ᱟᱛᱮᱜ ᱜᱮ ᱦᱩᱭᱩᱜ ᱠᱟᱱᱟ?
ᱦᱮᱸ ᱦᱮᱸ ᱦᱮᱸ ᱜᱚᱝᱠᱮ ᱟᱞᱮ ᱥᱮᱫ ᱦᱚᱸ ᱦᱮᱸ ᱟᱞᱮ ᱛᱮ ᱦᱚᱸ ᱜᱚᱝᱠᱮ ᱨᱚᱦᱚᱭ ᱜᱟᱹᱰᱤ ᱛᱚᱠᱚ ᱟᱹᱣᱨᱤ ᱦᱤᱡᱩᱜ-ᱟ ᱠᱟᱹᱢᱤᱱ ᱟᱛᱮ ᱜᱮ ᱦᱩᱭᱩᱜ ᱠᱟᱱᱟ ᱟᱨ ᱡᱮᱢᱚᱱ ᱨᱚᱦᱚᱭ ᱜᱟᱹᱲᱤ ᱢᱟ ᱮᱠᱴᱩ ᱢᱤᱫ ᱫᱷᱟᱣ ᱦᱮᱡ ᱞᱮᱱᱟ ᱟᱫᱚ ᱚᱱᱠᱟ ᱞᱮᱠᱟ ᱠᱤᱪᱷᱩ ᱠᱤᱪᱷᱩ ᱪᱟᱹᱥᱤ ᱠᱚᱫᱚ ᱢᱟᱱᱮ ᱵᱟᱝ ᱠᱚ ᱠᱩᱥᱤᱭᱟᱜ ᱠᱟᱱ ᱛᱟᱦᱮᱸᱫ ᱛᱟᱦᱚᱞᱮ ᱚᱱᱟ ᱠᱷᱟᱹᱛᱤᱨ ᱨᱚᱦᱚᱭ ᱜᱟᱹᱲᱤ ᱠᱚᱫᱚ ᱮᱠᱷᱚᱱ ᱫᱚ ᱵᱟᱝ ᱠᱚ ᱟᱹᱜᱩ ᱠᱟᱫᱟ ᱦᱮᱸ ᱛᱟᱞᱦᱮ ᱠᱟᱹᱢᱤᱱ ᱟᱛᱮᱜ ᱜᱮ ᱦᱩᱭᱩᱜ ᱠᱟᱱᱟ ᱾
ᱟᱪᱪᱷᱟ ᱾
ᱛᱟᱦᱚᱞᱮ ᱜᱚᱝᱠᱮ ᱤᱭᱟᱹ ᱦᱮᱸ ᱞᱟᱹᱭ ᱵᱤᱱ᱾
ᱦᱳᱭ ᱜᱚᱝᱠᱤ ᱟᱨ ᱮᱠᱷᱚᱱ ᱱᱟ ᱢᱚᱛᱚ ᱟᱪᱮ ᱢᱟᱱᱮ ᱮᱠᱷᱚᱱ ᱾ ᱦᱩᱲᱩ ᱡᱚᱠᱷᱚᱱ ᱤᱨ ᱚᱠᱛᱚ ᱩᱱ ᱚᱠᱛᱚ ᱛᱚ ᱥᱟᱱᱟᱢ ᱦᱚᱲ ᱥᱟᱱᱟᱢ ᱦᱚᱲᱜᱮ ᱟᱨ ᱪᱮᱫ ᱢᱟᱱᱮ ᱾ ᱚᱠᱛᱚ ᱵᱟᱧᱪᱟᱣ ᱠᱷᱟᱹᱛᱤᱨ ᱛᱮ ᱟᱨ ᱪᱮᱫ ᱜᱟᱹᱰᱤ ᱛᱮᱜᱮ ᱠᱚ ᱢᱟᱱᱮ ᱤᱨ ᱚᱪᱚᱭᱮᱫᱟ ᱟᱨ ᱪᱮᱫ ᱾
ᱦᱳᱭ ᱦᱳᱭ ᱦᱮᱸ᱾ ᱦᱮᱸ ᱜᱟᱹᱰᱤ ᱛᱮ ᱜᱮ ᱠᱚ ᱤᱨᱪᱚᱭᱮᱫᱟ ᱜᱚᱝᱠᱮ ᱟᱨᱚ ᱡᱮᱢᱚᱱ ᱢᱟᱱᱮ ᱜᱚᱝᱠᱮ ᱫᱟᱞ ᱡᱚᱠᱷᱚᱡ ᱜᱮ ᱦᱩᱲᱩ ᱵᱤᱱ ᱫᱟᱞᱟ ᱛᱟᱲᱟᱛᱟᱲᱤ ᱦᱩᱲᱩ ᱫᱟᱞ ᱠᱷᱟᱹᱛᱤᱨ ᱡᱮᱢᱚᱱ ᱱᱮᱛᱟᱨ ᱚᱱᱟ ᱤᱭᱟᱹ ᱠᱚ ᱦᱚᱯᱟᱨ ᱠᱚ ᱦᱮᱡ ᱟᱠᱟᱱᱟ, ᱦᱮᱸ ᱥᱮ ᱵᱟᱝ ᱾ ᱛᱟᱦᱚᱞᱮ ᱚᱱᱟ ᱠᱚᱦᱚᱸ ᱛᱟᱲᱟᱛᱟᱲᱤ ᱤᱭᱟᱹ ᱵᱟᱧᱪᱟᱣ ᱞᱟᱹᱜᱤᱫ ᱛᱮ ᱮ ᱥᱚᱢᱚᱭ ᱠᱚ ᱵᱟᱧᱪᱟᱣ ᱞᱟᱹᱜᱤᱫ ᱛᱮ ᱚᱱᱟᱜᱮ ᱛᱟᱲᱟᱛᱟᱹᱲᱤ ᱦᱩᱭᱩᱜ ᱠᱟᱱᱟ ᱾ ᱟᱫᱚ ᱜᱚᱢᱠᱮ ᱚᱱᱟ ᱦᱮᱸ ᱡᱟᱦᱟᱸ ᱞᱟᱛᱟᱨ ᱱᱮᱛᱟᱨ ᱢᱟ ᱜᱚᱢᱠᱮ ᱮᱸ ᱞᱟᱦᱟ ᱛᱮᱢᱟ ᱜᱚᱝᱠᱮ ᱚᱱᱟ ᱵᱩᱥᱩᱵ ᱚᱲᱟᱜ ᱜᱮ ᱵᱮᱥᱤ ᱛᱟᱦᱮᱸ ᱠᱟᱱ ᱛᱟᱵᱚᱱᱟ ᱦᱮᱸ ᱥᱮ ᱵᱟᱝ ᱾
ᱦᱳᱭ ᱦᱳᱭ ᱾
ᱦᱮᱸ ᱟᱫᱚ ᱱᱮᱛᱟᱨ ᱫᱚ ᱜᱚᱝᱠᱮ ᱢᱟ ᱡᱷᱚᱛᱚ ᱜᱮ ᱚᱱᱠᱟ ᱟᱨ ᱡᱟᱦᱟᱸ ᱠᱤᱪᱷᱩ ᱠᱚ ᱨᱳᱡᱽᱜᱟᱨ ᱵᱟᱲᱟᱭᱮᱫ ᱜᱮᱭᱟ ᱦᱟᱱᱟ ᱱᱟᱦᱟ ᱠᱚ ᱠᱚᱢᱯᱟᱱᱤ ᱠᱟᱹᱢᱤ ᱠᱚ ᱤᱭᱟᱹ ᱠᱚᱣᱟ, ᱟᱨᱚ ᱪᱟᱹᱠᱨᱤ ᱵᱟᱹᱠᱨᱤ ᱢᱟ ᱢᱮᱱᱟᱜ ᱜᱮᱭᱟ ᱾ ᱛᱟᱦᱚᱞᱮ ᱚᱱᱟ ᱦᱤᱥᱟᱹᱵ ᱛᱮ ᱟᱫᱚ ᱚᱱᱠᱟ ᱵᱩᱥᱩᱵ ᱠᱚ ᱫᱚ ᱟᱫᱚ ᱫᱚᱢᱮ ᱮᱠᱴᱟ ᱫᱚ ᱵᱟᱝ ᱠᱚ ᱫᱚᱨᱠᱟᱨ ᱫᱟ ᱟᱨ ᱾ ᱧᱮᱞ ᱵᱤᱱ ᱰᱟᱹᱝᱨᱤ ᱠᱟᱰᱟ ᱫᱚ ᱯᱨᱚᱛᱮᱠ ᱚᱲᱟᱜ ᱨᱮᱫᱚ ᱚᱱᱠᱟ ᱞᱮᱠᱟ ᱫᱚ ᱵᱟᱝ ᱠᱚ ᱫᱚᱦᱚᱭᱮᱫ ᱠᱚᱣᱟ ᱾ ᱦᱮᱸ ᱥᱮ ᱵᱟᱝ ᱾
ᱦᱳᱭ-ᱦᱳᱭ ᱾
ᱦᱮᱸ ᱛᱟᱦᱚᱞᱮ ᱚᱱᱠᱟ ᱞᱮᱠᱟ ᱛᱮᱜᱮ ᱟᱫᱚ ᱾ ᱤᱭᱟᱹ ᱚᱱᱟ ᱠᱚ ᱫᱚ ᱵᱟᱝ ᱠᱚ ᱵᱩᱥᱩᱵ ᱠᱚᱦᱚᱸ ᱵᱟᱝ ᱠᱚ ᱯᱨᱚᱭᱳᱡᱚᱱ ᱫᱚ ᱾
ᱦᱳᱭ ᱜᱚᱝᱠᱮ ᱦᱳᱭ, ᱜᱚᱝᱠᱮ ᱡᱩᱫᱤ ᱦᱳᱭ ᱜᱚᱝᱠᱮ ᱞᱟᱹᱭᱵᱮᱱ᱾
ᱦᱮᱸ ᱟᱯᱮᱥᱮᱫ ᱫᱚ ᱜᱚᱝᱠᱮ ᱰᱟᱹᱝᱨᱤ, ᱠᱟᱲᱟ ᱠᱚᱠᱚ ᱫᱚᱦᱚ ᱟᱠᱟᱫ ᱠᱚᱣᱟ ᱥᱮ ᱵᱟᱝ?
ᱫᱚᱦᱚ ᱠᱟ ᱫᱚ ᱠᱚ ᱫᱚᱦᱚ ᱠᱟᱜ ᱠᱚᱣᱟ ᱟᱨᱠᱤ ᱟᱹᱰᱤ ᱠᱚᱢ ᱜᱮᱭᱟ ᱟᱨ ᱪᱮᱫ ᱾
ᱚ ᱾
ᱜᱚᱝᱠᱮ ᱡᱩᱫᱤ ᱱᱟᱦᱟᱜ ᱡᱩᱫᱤ ᱱᱚᱣᱟ ᱠᱚ ᱱᱚᱝᱠᱟᱜᱤ ᱪᱟᱹᱞᱩᱜᱼᱟ ᱪᱮᱫ ᱢᱟᱱᱮ ᱾
ᱦᱩᱸ ᱾
ᱟᱨᱟᱱᱮ ᱱᱚᱣᱟ ᱠᱚ ᱨᱮᱱᱟᱜ ᱩᱛᱱᱟᱹᱣ ᱡᱩᱫᱤ ᱱᱩᱱᱟᱹᱜ ᱜᱴᱟᱜ ᱜᱮ ᱦᱳᱭᱳᱜᱼᱟ ᱛᱟᱦᱚᱞᱮ ᱟᱨᱤ ᱢᱮ ᱟᱥᱛᱮ-ᱟᱥᱛᱮ ᱾ ᱱᱟᱜ ᱦᱚᱸ ᱵᱟᱝ ᱧᱟᱢᱚᱜᱼᱟ ᱡᱟᱦᱟᱸ ᱫᱚ ᱾ ᱢᱮᱛᱮᱱ ᱠᱷᱟᱱ ᱱᱟ ᱛᱟ. ᱝᱜᱤ -ᱛᱟ. ᱝᱜᱤ ᱩᱱᱠᱩ ᱵᱟᱭᱝᱠᱚ ᱵᱟᱰᱟᱭ ᱧᱟᱢ ᱞᱮᱭᱟ ᱡᱮ ᱵᱟᱝᱢᱟ ᱱᱟᱦᱮᱞ ᱠᱚᱛᱮ ᱾ ᱴᱷᱤᱠ ᱠᱚ ᱦᱩᱭᱩᱜ ᱠᱟᱱ ᱛᱟᱸᱦᱮᱱᱟ ᱟᱨ ᱪᱮᱫ ᱾
ᱦᱮᱸᱻᱦᱮᱸ ᱾ ᱦᱮᱸ ᱟᱫᱚ ᱜᱚᱝᱠᱮ ᱟᱮᱞ ᱥᱮᱫ ᱢᱟ ᱚᱱᱠᱟ ᱾ ᱦᱮᱸ ᱞᱟᱹᱭᱵᱤᱱ ᱾
ᱦᱳᱭ ᱜᱚᱝᱠᱮ ᱢᱟᱱᱮ ᱩᱱᱠᱩ ᱚᱱᱟ ᱠᱚ ᱤᱫᱤ ᱠᱟᱛᱮᱫ ᱵᱟᱝᱢᱟᱠᱚ ᱡᱮ ᱥᱮᱫᱟᱭ ᱢᱟᱹᱱᱢᱤ ᱟᱵᱚ ᱡᱮ ᱱᱚᱣᱟ ᱾ ᱢᱤᱫ ᱚᱠᱛᱚ ᱱᱚᱣᱟ ᱛᱮᱠᱚ ᱥᱤᱭᱮᱫ ᱛᱟᱦᱮᱸᱱᱟ ᱟᱨ ᱱᱚᱣᱟᱛᱮ ᱢᱟᱱᱮ ᱪᱟᱥ ᱾ ᱠᱚ ᱤᱫᱤ ᱠᱟᱛᱮᱫ ᱵᱟᱝ ᱠᱚ ᱵᱟᱰᱟᱭ ᱧᱟᱢ ᱫᱟᱲᱮᱭᱟᱜᱼᱟ ᱟᱨ ᱪᱮᱫ ᱾
ᱦᱮᱸ ᱵᱟᱝ ᱠᱚ ᱵᱟᱲᱟᱭ ᱧᱟᱢᱟ ᱦᱮᱸ ᱜᱚᱝᱠᱮ ᱟᱫᱚ ᱟᱞᱮ ᱥᱮᱫ ᱢᱟ ᱚᱱᱠᱟ ᱢᱟᱱᱮ ᱾ ᱩᱱ ᱟᱞᱮᱭᱟᱜ ᱟ. ᱛᱳ ᱢᱟ ᱵᱚᱲᱚ ᱧᱚᱜ ᱜᱮᱭᱟ ᱢᱚᱴᱟᱢᱩᱴᱤ ᱮᱠ ᱰᱮᱲᱥᱚ ᱚᱲᱟᱜ ᱜᱷᱚᱨ ᱢᱮᱱᱟᱜ ᱞᱮᱭᱟ ᱾ ᱛᱟᱦᱚᱞᱮ ᱚᱱᱟ ᱢᱚᱫᱽᱫᱷᱮ ᱨᱮᱜᱮ ᱟᱹᱵᱤᱱ ᱡᱩᱫᱤ ᱞᱮᱠᱷᱟ-ᱞᱮᱠᱷᱟ ᱵᱤᱱ ᱧᱮᱞᱟ ᱵᱮᱥᱤᱠ ᱾ ᱮᱴᱟ ᱱᱟᱦᱮᱞ ᱜᱮ ᱵᱟᱹᱱᱩᱜᱼᱟ ᱾ ᱚᱱᱟ ᱢᱚᱫᱽᱫᱷᱮᱨᱮ ᱧᱮᱞᱢᱮᱱ ᱯᱟᱸᱪ, ᱪᱷᱚᱴᱤ ᱠᱤᱪᱷᱩ-ᱠᱤᱪᱷᱩ ᱩᱨᱤᱡ ᱠᱚᱠᱚ ᱫᱚᱦᱚ ᱟᱠᱟᱫ ᱠᱚᱣᱟ ᱾ ᱛᱟᱦᱚᱞᱮ ᱩᱱᱠᱩ ᱜᱮᱫ ᱛᱮᱜᱮ ᱠᱚ ᱢᱟᱱᱮ ᱥᱤᱭᱳᱜ ᱠᱟᱱᱟ ᱦᱮᱸ ᱾ ᱠᱤᱪᱷᱩ-ᱠᱤᱪᱷᱩ ᱡᱟᱭᱜᱟ ᱟᱫᱚ ᱚᱱᱠᱟ ᱚᱱᱠᱟᱛᱮ ᱟᱫᱚ ᱾ ᱢᱟᱱᱮ ᱫᱤᱱᱠᱮ-ᱫᱤᱱ ᱱᱚᱣᱟ ᱛᱚ ᱟᱫᱚ ᱪᱟᱵᱟᱜ ᱟᱥᱮ ᱾ ᱦᱮᱸ ᱚᱱᱟ ᱠᱷᱟᱹᱛᱤᱨ ᱜᱮ ᱟᱫᱚ ᱩᱱᱠᱩ ᱫᱚ ᱵᱟᱝᱠᱚ ᱧᱮᱧᱟᱢ ᱫᱟᱲᱮᱭᱟᱜᱼᱟ ᱾ ᱦᱮᱸ ᱟᱫᱚ ᱜᱚᱝᱠᱮ ᱦᱮᱸ᱾
ᱜᱚᱝᱠᱮ ᱡᱟ ᱧᱮᱞᱚᱜ ᱠᱟᱱᱟ ᱞᱟᱥᱠᱟᱨ ᱨᱮ ᱱᱚᱶᱟ ᱦᱚᱸ ᱟᱨ ᱪᱮᱫ ᱢᱤᱭᱩᱡᱤᱭᱟᱢ ᱨᱮ ᱫᱚᱦᱚᱭ ᱦᱳᱭᱳᱜᱼᱟ ᱡᱟᱹᱱᱤᱡ ᱠᱷᱟᱱ᱾
ᱦᱩᱸ-ᱦᱩᱸ
ᱟᱨ ᱪᱮᱫ ᱵᱟᱠᱷᱟᱱ ᱱᱚᱣᱟ ᱨᱮᱱᱟᱜ ᱦᱚᱸᱛᱚ ᱢᱤᱫᱴᱮᱱ ᱱᱟᱜᱟᱢ ᱢᱮᱱᱟᱜᱼᱟ ᱪᱮ᱾
ᱦᱳᱭ-ᱦᱳᱭ-ᱦᱳᱭ
ᱟᱪᱷᱟ ᱢᱟᱱᱮ ᱱᱟᱦᱟᱜ ᱫᱚ ᱩᱛᱱᱟᱹᱣ ᱫᱚ ᱩᱛᱱᱟᱹᱜ ᱠᱟᱱᱟ ᱢᱤᱫ ᱦᱤᱥᱟᱹᱵ ᱛᱮᱫᱚ ᱴᱷᱤᱠᱜᱮᱭᱟ ᱟᱫᱚ ᱢᱟᱹᱱᱢᱤ ᱠᱚ ᱚᱞᱚᱥᱚᱜ ᱠᱟᱱᱟ ᱟᱨ ᱪᱮᱫ᱾ ᱥᱟᱶᱛᱮ ᱩᱱᱠᱩᱣᱟᱜ ᱡᱟᱦᱟᱸ ᱫᱟᱲᱮ ᱠᱩ ᱵᱟᱠᱩ ᱠᱷᱟᱴᱟᱜ ᱠᱟᱱᱟ ᱟᱨ ᱪᱮᱫ᱾
ᱦᱳᱭ-ᱦᱳᱭ-ᱦᱳᱭ᱾ ᱟᱫᱚ ᱜᱚᱝᱠᱮ ᱱᱚᱝᱠᱟᱜ ᱠᱟᱱᱟ ᱢᱟᱱᱮ ᱮᱸᱻ ᱮᱢᱚᱱ ᱦᱩᱭ ᱠᱟᱱᱟ ᱟᱞᱮ ᱥᱮᱫ ᱫᱚ ᱱᱚᱝᱠᱟᱜ ᱜᱮᱭᱟ ᱢᱟᱱᱮ ᱮᱢᱚᱱ ᱛᱟᱲᱟᱦᱩᱲᱟᱹ ᱟᱠᱚ ᱪᱟᱹᱥᱤ ᱠᱚ ᱢᱟᱱᱮ ᱡᱮ ᱠᱤᱪᱷᱩ-ᱠᱤᱪᱷᱩ ᱫᱤᱠᱩ ᱠᱚ ᱢᱮᱱᱟᱜ ᱠᱚᱣᱟ ᱦᱮᱸ ᱟᱫᱚ᱾ ᱚᱱᱟ ᱟᱹᱴᱩ-ᱢᱟᱹᱴᱩ ᱟᱠᱚ ᱢᱟᱱᱮ ᱡᱟᱥᱮ ᱟᱭᱟᱜ ᱛᱟᱲᱟᱛᱟᱹᱲᱤ ᱞᱚᱥᱚᱫ ᱦᱩᱭᱱᱟ ᱞᱚᱥᱚᱫ ᱦᱩᱭ ᱠᱟᱛᱮᱫ ᱟᱫᱚ ᱡᱟᱦᱟᱸᱭ ᱛᱟᱞᱟᱨᱮ ᱠᱚᱨᱮᱪ ᱠᱷᱮᱛ ᱛᱟᱭ ᱩᱱᱤᱭᱟᱜ ᱛᱟᱞᱟ ᱚᱱᱟ ᱴᱟᱠᱴᱟᱨ ᱠᱚ ᱫᱚ ᱵᱟᱝ ᱵᱚᱞᱚᱱᱟᱥᱮ᱾ ᱛᱟᱦᱚᱞᱮ ᱩᱱ ᱚᱠᱛᱚ ᱟᱫᱚ ᱩᱱᱤ ᱫᱚ ᱛᱟᱭᱱᱚᱢ-ᱛᱟᱭᱱᱚᱢᱚᱜᱼᱟᱭ ᱢᱟᱱᱮ ᱚᱸᱰᱮ ᱫᱚ ᱟᱫᱚ ᱥᱤ ᱨᱮᱱᱟᱜ ᱚᱱᱠᱟ ᱟᱹᱭᱫᱟᱹᱨ ᱵᱟᱝ ᱛᱟᱦᱮᱸᱱ ᱛᱮ ᱪᱮᱫ ᱛᱮ ᱡᱮ ᱥᱤᱭᱟᱭ ᱛᱟᱦᱚᱞᱮ ᱚᱱᱟ ᱦᱤᱥᱟᱹᱵ ᱛᱮᱜᱮ ᱟᱫᱚ ᱢᱟᱱᱮ ᱚᱝᱠᱟ ᱰᱟᱹᱝᱨᱤ ᱠᱟᱲᱟ ᱠᱚᱫᱚ ᱵᱟᱝ ᱠᱚ ᱫᱚᱦᱚᱭᱮᱫ ᱠᱚᱣᱟ ᱦᱮᱸ᱾ ᱟᱫᱚ ᱢᱤᱫ ᱤᱭᱟᱹ ᱛᱮ ᱫᱟᱦᱟᱸ ᱴᱨᱟᱠᱴᱟᱨ ᱦᱮᱡ ᱮᱱᱟ, ᱛᱟᱦᱚᱞᱮ ᱢᱤᱫ ᱞᱮᱵᱮᱞ ᱛᱮ ᱟᱫᱚ ᱥᱤ ᱤᱫᱤᱭᱟᱭ, ᱟᱫᱚ ᱚᱠᱟᱴᱟᱜ ᱦᱚᱸ ᱵᱟᱭ ᱵᱟᱫᱟᱭ, ᱟᱨ ᱡᱩᱫᱤ ᱵᱮᱱ ᱞᱟᱹᱭᱟ ᱦᱟᱯᱮ ᱤᱧᱫᱚᱧ ᱯᱚᱨᱮ ᱠᱤᱱᱛᱩ ᱟᱫᱚ ᱦᱟᱱᱛᱮᱱ ᱠᱚ ᱪᱟᱹᱥᱤ ᱠᱚ ᱟᱫᱚ ᱩᱱᱫᱚ ᱠᱚ ᱦᱩᱲᱩ ᱠᱚ ᱨᱚᱦᱚᱭ ᱜᱚᱫᱟ, ᱛᱟᱦᱞᱮ ᱟᱹᱵᱤᱱ ᱫᱚᱵᱤᱱ ᱟᱫᱚ ᱵᱟᱹᱵᱤᱱ ᱛᱟᱞᱟᱜᱼᱟ ᱦᱮᱸ᱾ ᱚᱝᱠᱟ ᱞᱮᱠᱟ ᱠᱚ ᱟᱞᱮ ᱥᱮᱫ ᱫᱚ ᱥᱚᱢᱚᱥᱥᱟ ᱠᱚ ᱦᱩᱭ ᱵᱟᱲᱟᱜᱼᱟ ᱦᱩᱭᱩᱜᱼᱟ ᱚᱝᱠᱟ᱾ ᱦᱩᱸ᱾ ᱛᱟᱦᱚᱞᱮ ᱟᱯᱮ ᱥᱮᱫ ᱫᱚ ᱜᱚᱝᱠᱮ ᱪᱮᱜᱠᱟ ᱢᱟᱱᱮ ᱚᱝᱠᱟ ᱵᱷᱟᱵ ᱛᱮᱜᱮ ᱤᱭᱟᱹᱜᱼᱟ ᱥᱮ ᱰᱟᱱ ᱰᱟᱝᱨᱟ ᱠᱟᱲᱟ ᱠᱚ ᱛᱮᱜᱮ ᱵᱮᱥᱤᱨ ᱵᱷᱟᱜᱽ ᱯᱮ ᱪᱟᱥ ᱜᱮᱭᱟ?
ᱤᱝᱠᱟᱹ ᱟᱞᱮ ᱥᱮᱫ ᱦᱚᱸ ᱢᱟᱱᱮ ᱴᱨᱟᱠᱴᱚᱨ ᱠᱚᱛᱮ ᱜᱮ ᱟᱹᱰᱤ ᱡᱟᱹᱥᱛᱤ ᱠᱩ ᱢᱟᱱᱮ ᱥᱤᱭᱮᱫᱟ ᱟᱨ ᱪᱮᱫ᱾ ᱟᱨ ᱪᱮᱫ ᱜᱚᱭᱢᱠᱮ ᱡᱮᱢᱚᱱ ᱚᱱᱟ ᱵᱮᱱ
ᱦᱩᱸ᱾
ᱚᱲᱟᱜ ᱨᱮ ᱮᱠᱟᱞ ᱛᱮᱜᱮ ᱢᱟᱱᱮ ᱡᱚᱠᱷᱚᱱ ᱠᱩ ᱥᱤ, ᱟᱨ ᱱᱟᱦᱟᱜ ᱫᱤᱱ ᱦᱚᱸ ᱯᱩᱭᱥᱟ
ᱦᱩᱸ᱾
ᱦᱩᱭᱩᱜ ᱠᱟᱱ ᱛᱟᱠᱚᱣᱟ, ᱟᱨ ᱚᱱᱟ ᱠᱩ ᱞᱟᱥᱴ ᱠᱟᱢᱤ ᱨᱮᱠᱚ ᱠᱟᱹᱢᱤ ᱠᱚ ᱵᱮᱵᱦᱟᱨᱫᱟ᱾ ᱵᱟᱛᱷᱟᱣᱟᱭ, ᱟᱪᱪᱷᱟ ᱢᱟᱱᱮ ᱡᱚᱛᱚ ᱠᱚᱜᱮ ᱜᱚᱝᱠᱮ ᱥᱤᱸᱭᱮᱫ ᱠᱟᱛᱮᱫ ᱦᱚᱸ ᱟᱨ ᱪᱮᱫ ᱤᱭᱟᱹ ᱦᱚ ᱚᱱᱟ ᱠᱚᱭ
ᱦᱩᱸ ᱦᱩᱸ᱾
ᱛᱤᱜᱼᱟ, ᱴᱨᱟᱠᱴᱚᱨ ᱛᱮᱜᱮ᱾
ᱦᱩᱸ, ᱚᱻ, ᱟᱫᱚ ᱜᱚᱝᱠᱮ ᱢᱟᱱᱮ ᱦᱩᱲᱩ ᱠᱚ ᱵᱟᱲᱟᱭᱟᱵᱤᱱ ᱪᱮᱫ ᱦᱩᱲᱩ ᱠᱚᱠᱚ ᱵᱮᱥᱤ ᱠᱚ ᱟᱯᱮ ᱥᱮᱜ ᱠᱚ ᱨᱚᱦᱚᱭᱟ? ᱦᱮᱸ, ᱡᱩᱫᱤ ᱵᱟᱲᱟᱭ ᱢᱮᱱᱟᱜ ᱠᱷᱟᱱ ᱚᱝᱠᱟ? ᱦᱳᱭ᱾
ᱪᱮᱜ ᱚᱱᱟ ᱯᱩᱡᱟ ᱠᱷᱚᱱ ᱥᱚᱨᱱᱚ, ᱞᱚᱞᱞᱟᱴ, ᱵᱚᱲᱦᱟᱱ ᱥᱟᱶᱛᱮ ᱵᱩᱞᱮᱴ ᱠᱚ ᱪᱮᱫ
ᱦᱩᱸ ᱦᱩᱸ ᱦᱩᱸ, ᱦᱮᱸ ᱦᱮᱸ ᱦᱮᱸ᱾ ᱦᱮᱸ, ᱟᱫᱚ ᱜᱚᱝᱠᱮ ᱡᱟᱦᱟᱸ ᱤᱭᱟᱹ ᱠᱚ ᱢᱮ -ᱛᱟᱜ ᱠᱟᱱᱟ ᱢᱟᱱᱮ, ᱦᱳᱭ, ᱟᱫᱚ ᱡᱟᱦᱟᱸ ᱜᱚᱝᱠᱮ ᱞᱟᱹᱭᱮᱫᱟᱵᱚᱱ ᱡᱮ ᱱᱚᱣᱟ ᱛᱮ ᱯᱟᱭᱮᱥ ᱠᱚ ᱵᱮᱱᱟᱣ ᱠᱟᱱᱟ ᱫᱟᱱᱟ ᱜᱩᱲᱤ ᱠᱚ ᱚᱱᱟ ᱠᱚᱠᱚ ᱵᱟᱝᱠᱚ ᱨᱚᱦᱚᱭᱮᱫ?
ᱜᱚᱝᱠᱮ ᱚᱱᱟ ᱫᱚ ᱵᱟᱝᱞᱮ ᱟᱸᱡᱚᱢ ᱠᱟᱫᱟ ᱟᱨ ᱪᱮᱫ?
ᱚᱻ ᱦᱮᱸ ᱛᱚ ᱾ ᱦᱮᱸ ᱜᱚᱝᱠᱮ ᱟᱞᱮ ᱥᱮᱫ ᱫᱚ ᱚᱱᱟ ᱜᱮ, ᱟᱞᱮ ᱥᱮᱫ ᱦᱚᱸ ᱚᱝᱠᱟ ᱜᱮ ᱥᱚᱨᱱᱚ ᱠᱚ ᱡᱷᱚᱛᱚ ᱜᱮ, ᱡᱟᱦᱟᱸ ᱠᱚᱵᱤᱱ ᱞᱟᱹᱭ ᱠᱮᱫᱟ ᱚᱱᱟ ᱠᱚᱜᱮ ᱨᱚᱦᱚᱭᱟᱠᱚ ᱟᱫᱚ ᱢᱟᱱᱮ ᱫᱟᱱᱟ ᱜᱩᱲᱤ ᱢᱤᱫᱴᱮᱱ ᱦᱩᱲᱩ ᱢᱮᱱᱟᱜᱼᱟ ᱜᱚᱝᱠᱮ ᱚᱱᱟ ᱦᱚᱸ ᱟᱸᱻ ᱟᱞᱮ ᱥᱮᱫ ᱫᱚ ᱠᱷᱩᱵ ᱵᱷᱟᱜᱮ ᱜᱮᱠᱚ ᱨᱚᱦᱚᱭᱟ, ᱚᱱᱟ ᱠᱚᱫᱚ ᱜᱚᱝᱠᱮ ᱮᱸᱻ ᱫᱟᱢ ᱵᱷᱟᱜᱮ ᱜᱮ ᱢᱮᱱᱟᱜᱼᱟ ᱦᱮᱸ, ᱪᱟᱞᱟᱣᱮᱱ ᱵᱚᱨᱥᱟ ᱨᱮᱢᱟ ᱫᱟᱢ ᱯᱚᱸ ᱪᱟᱥᱤ ᱴᱟᱠᱟ ᱠᱟᱛᱮᱫ ᱠᱤᱞᱳ ᱛᱟᱦᱮᱸᱜ ᱠᱟᱱᱟ ᱚᱱᱟ ᱦᱳᱲᱳ, ᱦᱮᱸ ᱟᱹᱰᱤ ᱪᱮᱦᱨᱟ ᱥᱚᱣᱟ ᱢᱟᱱᱮ ᱚᱱᱟ ᱯᱟᱥ ᱛᱮ ᱵᱤ ᱡᱩᱫᱤ ᱵᱤᱱ ᱠᱳᱱᱳ ᱫᱤᱱ ᱵᱤᱱ ᱪᱟᱞᱟᱣ ᱵᱟᱲᱟᱜ-ᱟ ᱚᱱᱟ ᱯᱟᱥ ᱛᱮ‌ᱡᱩᱫᱤ ᱵᱤᱱ ᱪᱟᱞᱟᱜ-ᱟ, ᱧᱮᱞ ᱫᱟᱵᱮ ᱟᱹᱰᱤ ᱪᱮᱨᱦᱟ ᱢᱟᱱᱮ ᱠᱷᱩᱵ ᱥᱚᱸᱫᱷᱟᱲ ᱜᱮ ᱥᱚᱣᱟ ᱦᱮᱸ᱾
ᱟᱪᱪᱷᱟ᱾
ᱦᱚᱸᱜ-ᱚ ᱚᱝᱠᱟ ᱡᱮᱢᱚᱱ ᱟᱸ ᱯᱟᱭᱮᱥ ᱚᱱᱟᱛᱮ ᱠᱷᱩᱵ ᱵᱷᱟᱜᱮ ᱦᱩᱭᱩᱜᱼᱟ ᱠᱚ, ᱡᱷᱟᱹᱞ ᱡᱷᱟᱹᱞ ᱦᱳᱲᱤ ᱠᱟᱱᱟ ᱦᱩᱸ᱾ ᱟᱨ ᱚᱱᱟ ᱫᱚ ᱜᱚᱝᱠᱮ ᱟᱞᱮ ᱥᱮᱫ ᱫᱚ ᱱᱤᱛᱚᱜ ᱫᱚ ᱵᱟᱝ ᱠᱚ ᱨᱚᱦᱚᱭᱟ ᱮᱠᱴᱩ ᱰᱮᱨᱤ ᱛᱮᱠᱚ ᱨᱚᱦᱚᱭᱟ ᱦᱮᱸ᱾ ᱰᱮᱨᱤ ᱛᱮ ᱵᱚᱞᱛᱮ ᱫᱚᱢᱮ ᱰᱮᱨᱤ ᱛᱚ ᱵᱟᱝ, ᱟᱹᱻ ᱱᱚᱜᱼᱚᱭ ᱛᱚ ᱛᱮᱦᱮᱧ ᱫᱚ ᱥᱨᱟᱵᱚᱱ ᱱᱟᱜ ᱟ ᱮ ᱢᱟᱱᱮ ᱚᱨᱫᱷᱮᱠ ᱥᱮᱫ ᱛᱮᱠᱚ ᱨᱚᱦᱚᱭᱟ ᱚᱱᱟ ᱫᱚ, ᱦᱩᱸ᱾ ᱚᱱᱠᱟ ᱵᱷᱟᱵᱛᱮ ᱤᱭᱟ ᱟᱨ ᱦᱩᱸ ᱾ ᱟᱫᱚ ᱜᱚᱝᱠᱮ ᱤᱭᱟᱹ ᱟᱨ ᱛᱟᱨᱯᱚᱨᱮ ᱦᱮᱸ ᱦᱮᱸ ᱞᱟᱹᱭ ᱵᱤᱱ ᱾
ᱦᱟ ᱚᱸᱢᱚᱢ ᱫᱟᱵᱤᱱ ᱜᱚᱝᱠᱮ?
ᱦᱮᱸ ᱞᱟᱹᱭ ᱫᱤᱧ,
ᱜᱚᱝᱠᱮ ᱞᱟᱹᱭ ᱫᱟᱞᱤᱧ ᱫᱟᱨᱮ ᱠᱚ ᱟᱹᱰᱤ ᱡᱟᱹᱥᱛᱤ ᱠᱚ ᱢᱟᱜ ᱮᱫᱟ ᱥᱟᱶᱛᱮ